ᱦᱮᱞᱳ ᱦᱮᱞᱳ
ᱦᱮᱸ ᱦᱮᱞᱳ ᱚᱸᱡᱚᱢᱚᱜ ᱠᱟᱱᱟ ᱨᱚᱲ
ᱦᱩᱸ ᱡᱚᱦᱟᱨ ᱜᱮ᱾
ᱦᱮᱸ ᱡᱚᱦᱟᱨ ᱜᱮ᱾
ᱪᱤᱠᱟᱹᱭ ᱫᱟᱵᱤᱱ?
ᱦᱮᱸ ᱪᱤᱠᱟ ᱦᱚᱸ ᱵᱟᱝ ᱦᱚᱸ ᱫᱟᱹᱲ ᱵᱟᱲᱟ ᱦᱩᱭ ᱟᱠᱟᱱᱟ᱾ ᱱᱚᱛᱮ ᱢᱟ ᱨᱤᱢᱤᱞ ᱠᱚᱦᱚᱸᱭ ᱨᱟᱠᱟᱵ ᱟᱠᱟᱭ ᱟᱹᱰᱤ ᱜᱮ᱾
ᱟᱪᱪᱷᱟ ᱟᱪᱪᱷᱟ ᱱᱚᱛᱮ ᱢᱟ ᱠᱷᱟᱪᱤ ᱫᱟᱜ ᱥᱮᱛᱟᱜ ᱱᱚᱛᱮ ᱥᱮᱛᱟᱜ ᱠᱷᱚᱱᱟᱜ ᱫᱟᱜ ᱚᱱᱟ ᱦᱚᱞᱟ ᱢᱟᱫᱷᱮᱨ ᱠᱷᱚᱱᱟᱜ᱾
ᱦᱚ ᱦᱚ ᱢᱚᱛᱮ ᱦᱚᱸ ᱚᱱᱠ ᱜᱮ ᱫᱟ ᱡᱟᱯᱩᱫ
ᱩᱰᱩᱜᱠ ᱦᱚᱸ ᱵᱟᱝ ᱩᱰᱩᱜᱠ ᱫᱟᱲᱮᱭᱟᱜ ᱠᱟᱹᱱᱟᱹᱧ᱾
ᱦᱩᱸ
ᱨᱚᱦᱚᱭ ᱠᱚᱫᱚ ᱛᱤᱱᱟᱹᱜ ᱥᱟᱺᱜᱤᱧ?
ᱦᱮᱸ ᱨᱚᱦᱚᱭ ᱫᱚ ᱟᱨᱟᱢᱵᱚ ᱦᱩᱭ ᱟᱠᱟᱱᱟ᱾
ᱟᱪᱪᱷᱟ ᱦᱮ ᱛᱚ
ᱦᱮᱸ
ᱱᱚᱛᱮ ᱢᱟ ᱟᱹᱣᱨᱤᱭᱟᱜᱼᱟ ᱪᱟᱨᱟ ᱠᱚᱜᱮ
ᱪᱟᱨᱟ ᱠᱚᱫᱚ ᱚᱱᱠᱟ ᱜᱤᱰᱤ ᱵᱟᱲᱟ ᱦᱩᱭ ᱟᱠᱟᱱᱟ᱾
ᱟᱪᱪᱷᱟ ᱱᱮ ᱛᱚ
ᱱᱚᱛᱮ ᱦᱟᱨᱟᱜ ᱦᱤᱡᱩᱜ ᱠᱟᱱᱟ ᱱᱚᱜ ᱟᱨ ᱠᱤᱪᱷᱩ ᱫᱤᱱ ᱯᱚᱨᱮ ᱠᱷᱟᱱ ᱜᱤ ᱟᱫᱚ ᱨᱚᱦᱚᱭ ᱵᱩᱨᱟᱹᱜ ᱦᱩᱭᱩᱜᱼᱟ᱾
ᱟᱪᱪᱷᱟ ᱟᱪᱪᱷᱟ
ᱦᱩᱸ
ᱛᱟᱦᱞᱮ ᱟᱯᱮ ᱚᱱᱛᱮ ᱫᱚ ᱪᱟᱥᱵᱟᱥ ᱫᱚ ᱚᱠᱟ ᱞᱮᱠᱟ ᱛᱤᱱᱟᱹᱜ ᱥᱤᱡᱤᱱ ᱯᱮ ᱪᱟᱥ ᱜᱮᱭᱟ?
ᱥᱤᱡᱤᱱ ᱵᱚᱞᱛᱮ ᱢᱤᱫᱴᱟᱝ ᱥᱤᱡᱤᱱ ᱜᱮ ᱚᱱᱟᱚᱱᱮ ᱦᱚᱜᱼ ᱱᱟ ᱟᱥᱟᱲ ᱵᱚᱸᱜᱟ ᱜᱮ᱾ ᱟᱫᱚ ᱵᱟᱠᱤ ᱫᱚ ᱡᱮ ᱡᱮᱢᱚᱱ ᱟᱨᱠᱤ ᱥᱚᱵᱡᱤ ᱚᱠᱚᱭ ᱫᱚ ᱮᱭ ᱠᱷᱚᱥᱞᱟ ᱠᱚ ᱛᱩᱲᱤ ᱠᱚ ᱚᱱᱟ ᱠᱚ ᱟᱨᱠᱤ ᱪᱟᱥ
ᱟᱪᱪᱷᱟ ᱟᱪᱪᱷᱟ
ᱱᱚᱛᱮ ᱫᱚ ᱢᱤᱫ ᱥᱤᱡᱤᱱ ᱜᱮ ᱟᱫᱚ ᱵᱟᱝ
ᱟᱨ ᱟᱞᱮ ᱥᱮᱫ ᱢᱟ ᱚᱱᱠᱟ ᱯᱚᱨᱛᱤ ᱥᱤᱡᱤᱱ ᱜᱮ ᱪᱟᱥᱵᱟᱥ ᱦᱩᱭᱩᱜᱼᱟ᱾ ᱢᱤᱫᱴᱟᱝ ᱥᱤᱡᱮᱱ ᱦᱚ ᱚᱱᱠᱟ ᱵᱟᱨ- ᱯᱮ
ᱦᱮᱸᱛᱚ ᱟᱯᱮ ᱥᱮᱫ ᱢᱟ ᱥᱮᱞ
ᱥᱩ ᱫᱚ ᱦᱮᱸ
ᱞᱟᱹᱭᱫᱟᱹᱧ ᱟᱯᱮ ᱥᱮᱫ ᱢᱟ ᱥᱮᱞᱚ ᱠᱚ ᱢᱮᱱᱟᱜ
ᱦᱮᱸ ᱦᱮᱸ ᱥᱮᱞᱚ ᱠᱚ ᱟᱹᱰᱤ ᱥᱟᱸᱜᱮ ᱜᱮ ᱢᱮᱱᱟᱜᱼᱟ᱾
ᱤᱱᱟᱹ ᱛᱮᱜᱮ ᱟᱨᱠᱤ ᱯᱨᱚᱛᱮᱠ ᱥᱤᱡᱤᱱ ᱜᱮ ᱪᱟᱥ ᱫᱚ ᱱᱚᱛᱮ ᱢᱟ ᱜᱟᱰᱟ ᱢᱮᱱᱟᱜᱼᱟ ᱟᱫᱚ ᱪᱮᱫ ᱦᱚᱸ ᱵᱟᱹᱱᱩᱜᱼᱟ ᱥᱮᱨᱢᱟ ᱫᱟᱜ ᱛᱮ ᱟᱨᱠᱤ ᱡᱟ ᱪᱟᱥ ᱦᱩᱭᱮᱱᱟ ᱪᱟᱥ ᱦᱩᱭᱮᱱᱟ ᱟᱨ ᱵᱟᱝᱠᱷᱟᱱ ᱫᱚ ᱵᱟᱭ ᱫᱟᱜ ᱞᱮᱱᱠᱷᱟᱱ ᱪᱟᱥ ᱵᱟᱝ ᱦᱩᱭᱩᱜ ᱜᱮᱭᱟ᱾ ᱩᱸ
ᱛᱟᱦᱚᱞᱮ ᱫᱤᱱᱟᱹᱢ ᱚᱱᱠᱟ ᱪᱮᱫ ᱠᱚ ᱪᱤᱠᱟᱹ ᱵᱟᱲᱟᱭᱮᱫ ᱜᱮᱭᱟ ᱱᱤᱛᱚᱜ ᱫᱚ?
ᱱᱤᱛᱚᱜ ᱫᱚ ᱟᱯᱟᱛᱚᱛᱚ ᱚᱲᱟᱜ ᱨᱮᱜᱮ ᱟᱨ ᱦᱚᱜᱼᱚᱭ ᱵᱚᱨᱥᱟ ᱥᱤᱡᱤᱱ ᱛᱮ ᱚᱲᱟᱜ ᱨᱮᱜᱮ ᱵᱟᱠᱷᱟᱱ ᱫᱚ ᱟᱹᱞᱤᱧ ᱫᱚ ᱠᱟᱹᱢᱤ ᱞᱤᱧ ᱪᱟᱞᱟᱣ ᱵᱟᱲᱟᱜ ᱜᱮᱭᱟ᱾ ᱱᱚᱣᱟ ᱟᱞᱮ ᱱᱚᱣᱟ ᱥᱩᱨ ᱵᱟᱡᱟᱨ ᱨᱮᱜᱮ ᱚᱱᱮ ᱤᱞᱮᱠᱴᱨᱤᱠ ᱠᱚᱨᱮ ᱞᱤᱧ ᱠᱟᱹᱢᱤ ᱵᱟᱲᱟᱭ ᱧᱚᱜ ᱜᱮᱭᱟ᱾
ᱟᱫᱚ ᱚᱱᱟ ᱵᱷᱚᱨᱥᱟ ᱠᱷᱟᱹᱛᱤᱨ ᱞᱤᱧ ᱦᱮᱡ ᱟᱠᱟᱱᱟ ᱱᱚᱛᱮ ᱪᱟᱨᱟ ᱠᱚ ᱟᱨᱠᱤ ᱤᱭᱟᱹ ᱦᱩᱭᱩᱜ ᱞᱟᱹᱜᱤᱫᱼᱟ ᱵᱮᱥ ᱛᱮᱛ ᱞᱤᱧ ᱦᱮᱡ ᱧᱚᱜ ᱟᱠᱟᱱᱟ
ᱟᱪᱪᱷᱟ ᱟᱪᱪᱷᱟ
ᱵᱟᱠᱷᱟᱱ ᱫᱚ ᱚᱸᱰᱮ ᱜᱮᱞᱤᱧ ᱛᱟᱦᱮᱸ ᱞᱮᱱᱟ ᱯᱨᱟᱭ ᱳᱭ ᱯᱟᱸᱪ ᱪᱷᱚ ᱵᱚᱪᱷᱚᱨ ᱦᱩᱭᱮᱱ ᱛᱟᱞᱤᱧᱟ ᱚᱸᱰᱮᱜᱮ ᱠᱟᱹᱢᱤ ᱠᱟᱛᱮᱫ ᱚᱱᱮ ᱪᱟᱞᱟᱣ ᱦᱤᱡᱩᱜ ᱠᱟᱱ ᱛᱟᱦᱮᱸᱱᱟ ᱞᱤᱧ ᱛᱚ ᱪᱟᱞᱟᱣ ᱦᱤᱡᱩᱜ
ᱟᱪᱪᱷᱟ ᱟᱪᱪᱷᱟ
ᱟᱹᱵᱤᱱ ᱫᱚ ᱪᱮᱫ ᱵᱤᱱ ᱪᱤᱠᱟᱹᱭ ᱜᱮᱭᱟ
ᱚᱱᱠᱟ ᱫᱚ ᱪᱮᱫ ᱜᱮ ᱵᱟᱝ ᱚᱞᱚᱜ ᱯᱟᱲᱦᱟᱜ ᱪᱟᱞᱟᱜ ᱠᱟᱱ ᱜᱮᱭᱟ ᱟᱹᱣᱨᱤ ᱠᱚᱢᱯᱞᱤᱴᱚᱜ ᱜᱮᱭᱟ ᱦᱟᱸᱜ ᱡᱚᱠ ᱱᱚ ᱞᱟᱯᱷᱟᱝ ᱥᱮᱪᱮᱫ ᱞᱟᱯᱷᱟᱝ ᱥᱮᱪᱮᱫ ᱠᱚᱨᱟᱣ ᱦᱩᱭᱩᱜ ᱠᱟᱱᱟ ᱦᱟᱸᱜ ᱥᱟᱶᱛᱮ ᱚᱱᱠᱟ ᱡᱟᱭᱦᱳᱠ ᱢᱟᱱᱮ ᱚᱞᱯᱚ ᱯᱚᱲᱚᱣ ᱜᱚᱛᱮ ᱵᱟᱨᱦᱨᱮ ᱨᱮ ᱛᱟᱦᱮᱸᱳ ᱠᱟᱱᱟ
ᱦᱮᱸ ᱦᱮᱸ ᱦᱮᱸ
ᱦᱮᱸ ᱟᱫᱚ ᱟ ᱟᱹᱛᱩ ᱫᱤᱥᱚᱢ ᱦᱚᱸ ᱚᱱᱠᱟ ᱪᱟᱞᱟᱣ ᱵᱟᱲᱮᱱ ᱠᱟᱱᱟᱟᱱ ᱚᱱᱟ ᱟᱹᱛᱩ ᱫᱤᱥᱚᱢ ᱨᱮᱫᱚ ᱡᱟᱦᱚᱠ ᱠᱟᱹᱢᱤ ᱵᱟᱲᱟ ᱠᱚᱜᱮ ᱡᱟᱦᱟᱱᱟᱜ ᱚᱱᱠᱟ ᱪᱟᱥᱼᱵᱟᱥ ᱠᱚᱨᱮᱱᱟᱜ ᱧᱮᱞ ᱠᱟᱛᱮᱱ ᱦᱮᱸ
ᱦᱩᱸ ᱮᱫᱚᱢ
ᱟᱫᱚ ᱚᱱᱟ ᱫᱚ ᱟᱹᱞᱤᱧ ᱫᱚ ᱚᱱᱟ ᱤᱞᱤᱠᱴᱤᱨᱤᱠ ᱜᱮ ᱞᱤᱱᱤᱜ ᱠᱟᱹᱢᱤ ᱵᱟᱲᱟᱭᱮᱫ ᱛᱟᱦᱮᱸᱼᱟ ᱦᱮᱸ ᱛᱟᱨᱯᱚᱨᱮ ᱱᱚᱣᱟ ᱪᱟᱥ ᱞᱤᱧ ᱦᱮᱡ ᱟᱠᱟᱱᱟ ᱱᱟᱭᱠᱤ ᱪᱟᱥ ᱛᱟᱨᱯᱚᱨᱮ ᱥᱚᱵᱽᱡᱤ ᱠᱚᱞᱤᱧ ᱪᱟᱥ ᱵᱟᱲᱟᱭ ᱜᱮᱭᱟ
ᱦᱮᱸ
ᱟᱹᱵᱤᱱ ᱜᱮᱵᱤᱱ ᱪᱟᱥ ᱵᱟᱲᱟᱭ ᱜᱮᱭᱟ ᱥᱮ ᱮ ᱚᱱᱠᱟ ᱟᱨᱦᱚᱸ
ᱵᱟᱝ ᱚᱲᱟᱜ ᱦᱚᱲ ᱚᱲᱟᱜ ᱨᱮ ᱢᱮᱱᱟᱜ ᱠᱚᱣᱟ ᱦᱚᱲ ᱫᱚ ᱟᱹᱞᱤᱧ ᱫᱚ ᱟᱨᱠᱤ ᱡᱚᱠᱷᱚᱱ ᱠᱚ ᱞᱟᱹᱭᱟ ᱡᱮ ᱪᱟᱯᱟ ᱪᱟᱯᱤᱜ ᱟᱠᱟᱱᱟ ᱛᱟᱦᱚᱞᱮ ᱦᱤᱡᱩᱜ ᱢᱮ ᱢᱤᱫ ᱜᱷᱟᱹᱲᱤᱡ ᱛᱟᱦᱚᱞᱮ ᱩᱱᱞᱤᱧ ᱦᱤᱡᱩᱜᱼᱟ ᱟᱨᱠᱤ
ᱚ
ᱥᱚᱵᱡᱤ ᱪᱟᱥ ᱠᱚᱫᱚ ᱚᱱᱮ ᱠᱟᱹᱴᱤᱡ ᱪᱟᱯᱟ ᱪᱟᱯᱤ ᱧᱚᱜ ᱜᱮᱭᱟ ᱛᱚ ᱡᱮᱢᱚᱱ ᱫᱷᱚᱨᱮ ᱵᱚᱸᱜ ᱟᱨ ᱪᱟᱥ ᱮᱭ ᱵᱚᱨᱵᱩᱴᱤ ᱪᱟᱥ ᱚᱱᱟ ᱠᱚ ᱛᱟᱦᱚᱞᱮ ᱟᱫᱚ ᱱᱮᱛᱚᱜ ᱫᱚᱞᱤᱧ ᱦᱤᱡᱩᱜ ᱜᱮᱭᱟ
ᱚᱱᱟ ᱵᱮᱸᱜᱟᱲ ᱪᱟᱥ ᱠᱚᱫᱚ ᱦᱩᱭᱩᱜ ᱫᱚ ᱚᱱᱟ ᱫᱚ ᱥᱩᱫᱩ ᱚᱲᱟᱜ ᱞᱟᱹᱜᱤᱫ ᱜᱮ ᱥᱮ ᱚᱱᱠᱟ ᱵᱟᱡᱟᱨ ᱠᱚ ᱢᱟᱨᱠᱮᱴ ᱠᱚ ᱨᱟᱠᱟᱵ ᱜᱮᱭᱟ
ᱢᱟᱨᱠᱮᱴ ᱫᱷᱟᱹᱵᱤᱡ ᱜᱮ ᱢᱟᱱᱮ ᱪᱟᱥᱟ ᱟᱫᱚ ᱟᱹᱰᱤ ᱦᱚᱲ ᱠᱚ ᱪᱟᱥ ᱜᱮᱭᱟ ᱛᱚ ᱟᱫᱚ ᱱᱚᱰᱮ ᱜᱮ ᱤᱭᱟᱹ ᱠᱚᱫᱚ ᱜᱟᱹᱲᱤ ᱠᱚᱫᱚ ᱟᱯᱞᱳᱰ ᱞᱟᱹᱜᱤᱫ ᱦᱤᱡᱩᱜᱼᱟ
ᱦᱮᱸ
ᱟᱫᱚ ᱡᱮᱢᱚᱱ ᱜᱰᱤᱤ ᱦᱤᱡᱩᱜ ᱜᱮᱭᱟ ᱴᱮᱨᱟᱠ ᱜᱟᱹᱰᱤᱤ ᱠᱚ ᱱᱚᱸᱰᱮ ᱞᱳᱰ ᱠᱟᱛᱮᱮᱫ ᱠᱚ ᱤᱫᱤᱭᱟ ᱱᱚᱸᱰᱮ ᱜᱮ ᱯᱚᱭᱥᱟ ᱠᱚᱫᱚ ᱡᱩᱱ ᱠᱚᱫᱚ ᱡᱚᱛᱚ ᱦᱩᱭᱩᱜᱼᱟ ᱠᱟ ᱪᱟᱥ ᱜᱮᱭᱟ ᱟᱨᱠᱤ ᱟᱨᱠᱤ ᱟᱨ ᱡᱟᱦᱟᱸ ᱡᱟᱦᱟᱸ ᱫᱚ ᱟᱨᱠᱤ ᱵᱟᱹᱭᱦᱟᱹᱲ ᱠᱷᱮᱛ ᱦᱟᱥᱟ ᱠᱚᱫᱚ ᱚᱱᱟ ᱠᱚᱫᱚ ᱦᱩᱲᱩ ᱠᱚ ᱨᱚᱦᱚᱭ ᱜᱮᱭᱟ᱾ ᱟᱨ ᱡᱟᱦᱟᱸ ᱮᱢᱱᱤ ᱜᱩᱴ ᱚᱱᱟ ᱠᱚᱫᱚ ᱵᱮᱸᱜᱟᱲ ᱠᱚ ᱪᱟᱥᱟ᱾ ᱢᱟᱱᱮ ᱠᱷᱩᱵ ᱠᱚᱢ ᱜᱮ ᱦᱩᱲᱩ ᱪᱟᱥ ᱫᱚ ᱦᱩᱭᱩᱜᱼᱟ᱾
ᱟᱪᱷᱟ ᱟᱪᱷᱟ
ᱠᱷᱩᱵᱽ ᱠᱚᱢ ᱜᱮᱭᱟ ᱥᱚᱵᱽᱡᱤ ᱮᱢᱟᱱ ᱛᱮᱢᱟᱱ ᱠᱚ ᱚᱱᱟ ᱥᱩᱨ ᱨᱮ ᱜᱟᱰᱟ ᱠᱚ ᱢᱮᱱᱟᱜᱼᱟ ᱢᱟᱨᱟᱝ ᱜᱟᱰᱟ᱾
ᱦᱩᱸ
ᱟᱫᱚ ᱤᱱᱟ ᱠᱷᱟᱹᱛᱤᱨ ᱚᱱᱟ ᱥᱚᱵᱽᱡᱤ ᱠᱚ ᱚᱱᱟ ᱵᱷᱟᱹᱜᱤ ᱜᱮ ᱪᱟᱥ ᱦᱩᱭᱩᱜ ᱜᱮᱭᱟ᱾
ᱚ ᱟᱪᱷᱟ ᱟᱪᱷᱟ
ᱦᱮᱸ
ᱟᱨ ᱛᱮᱦᱮᱧ ᱢᱟ ᱥᱮᱛᱟᱜ ᱠᱷᱚᱱᱟᱜ ᱜᱮ ᱫᱟᱜ ᱮᱫᱟᱭ, ᱦᱟᱱᱮ ᱦᱚᱞᱟ ᱢᱟᱦᱫᱮᱨ ᱠᱷᱚᱱᱟᱜ ᱜᱮ ᱟᱫᱚ ᱵᱚᱱᱫᱚ ᱜᱮ ᱵᱟᱭ ᱵᱚᱱᱫᱚᱭᱮᱫᱟᱭ᱾
ᱦᱮᱸ ᱦᱮᱸ ᱚᱱᱠ ᱜᱮ ᱟᱫᱚ ᱡᱟᱭᱦᱳᱠ ᱢᱤᱫᱴᱟᱝ ᱵᱷᱟᱞᱮ ᱚᱱᱟ ᱡᱟᱦᱟᱸ ᱫᱟᱜ ᱮ ᱵᱚᱱᱫᱚ ᱦᱟᱛᱟᱣ ᱞᱮᱫᱟ ᱵᱟᱭ ᱡᱟᱹᱲᱤ ᱛᱟᱦᱮ ᱩᱱ ᱥᱚᱢᱚᱭ ᱪᱮᱫ ᱠᱚᱨᱮ ᱫᱟᱜ ᱠᱚ ᱟᱸᱡᱮᱫ ᱵᱟᱲᱟ ᱞᱮᱱᱟ? ᱠᱟᱦᱟᱸᱜ ᱚᱱᱟ ᱠᱚ ᱱᱤᱛᱚᱜ ᱡᱟᱭᱦᱳᱠ ᱛᱚᱞᱟᱛᱩᱨ ᱠᱚ ᱱᱤᱛᱚᱜ ᱥᱩᱵᱤᱫᱷᱟᱜ ᱠᱟᱱᱟ
ᱦᱮᱸ ᱦᱮᱸ
ᱥᱮ ᱡᱮ ᱠᱷᱮᱛ ᱠᱚ ᱡᱟᱦᱟᱸ ᱠᱷᱮᱛ ᱠᱚᱨᱮ ᱨᱚᱦᱚᱭ ᱦᱵ ᱚᱱᱟ ᱠᱚ ᱨᱚᱭ ᱠᱷᱮᱛ ᱠᱚ ᱢᱟᱱᱮ ᱥᱤ ᱵᱟᱲᱟ ᱦᱩᱭᱩᱜ ᱠᱟᱱᱟ ᱛᱚ᱾ ᱟ ᱟᱯᱮ ᱚᱱᱛᱮ ᱫᱚ ᱥᱤ ᱠᱚᱫᱚ ᱱᱚᱣᱟ ᱱᱟᱦᱮᱞ ᱰᱟᱝᱨᱟ ᱠᱚᱜᱮ ᱛᱮᱜᱮ ᱥᱤᱯ ᱦᱩᱭᱩᱜᱼᱟ ᱥᱮ ᱚᱱᱠᱟ ᱜᱟᱹᱰᱤ ᱠᱚᱛᱮ?
ᱰᱟᱝᱨᱟ ᱱᱟᱦᱮᱞ ᱜᱮ ᱵᱤᱥᱤ ᱫᱚ ᱟᱫᱚ ᱴᱨᱟᱠᱴᱟᱨ ᱠᱚᱫᱚ ᱩᱱᱟᱹᱜ ᱫᱚ ᱠᱷᱩᱵ ᱠᱚᱢ ᱜᱮ ᱱᱟᱦᱮᱞ ᱛᱟ ᱱᱟᱦᱮᱞ ᱠᱚᱫᱚ᱾ ᱟᱫᱚ ᱮᱢᱚᱱ ᱟᱫᱚ ᱚᱱᱠᱟᱱ ᱠᱷᱮᱛ ᱢᱮᱱᱟᱜᱼᱟ ᱵᱟᱹᱭᱦᱟᱹᱲ ᱠᱷᱮᱛ ᱢᱟᱱᱮ ᱯᱷᱟᱥᱟᱣ ᱜᱚᱫᱚᱜᱼᱟ᱾ ᱚᱱᱮ ᱚᱱᱠᱟᱱᱟᱜ ᱜᱮ ᱠᱚ ᱠᱷᱮᱛ ᱮᱱᱟ ᱫᱷᱩᱠᱤ
ᱦᱮᱸ
ᱢᱟᱱᱮ ᱚᱱᱠᱟ ᱵᱚᱞᱚ ᱵᱟᱝ ᱵᱚᱞᱚᱱᱟ ᱴᱟᱠᱴᱟᱨ ᱠᱚ ᱤᱱᱟᱹ ᱛᱮᱜᱮ ᱯᱷᱮᱨ ᱤᱭᱟᱹ ᱱᱟᱦᱮᱞ ᱚᱱᱟ ᱰᱟᱝᱨᱤ ᱱᱟᱦᱮᱞ ᱠᱚᱛᱮ ᱜᱮ
ᱚᱹᱻ ᱦᱮᱸ ᱢᱚᱸᱡᱽ ᱜᱮ ᱡᱚᱠ ᱟᱞᱮ ᱥᱮᱱ ᱢᱟ ᱱᱚᱣᱟ ᱱᱟᱦᱮᱞ ᱠᱚᱢᱟ ᱦᱟᱹᱯᱤᱫ ᱪᱟᱵᱟᱭᱮᱱᱟ᱾ ᱧᱮᱞ ᱜᱮ ᱵᱟᱝ ᱧᱮᱞᱚᱜᱼᱟ᱾
ᱦᱮᱸ ᱦᱮᱸ ᱦᱮᱸ
ᱦᱮᱸᱜ ᱟᱨ ᱱᱚᱝᱠᱟ ᱴᱟᱺᱰᱤ ᱡᱟᱭᱜᱟ ᱦᱚᱸ ᱵᱟᱹᱱᱩᱜᱼᱟ ᱛᱚ, ᱡᱮ ᱰᱟᱝᱨᱟ ᱠᱟᱰᱟ ᱟᱹᱥᱩᱞ ᱠᱟᱛᱮᱫ ᱟᱹᱛᱤᱧ ᱠᱚᱢ ᱤᱫᱤ ᱵᱟᱲᱟ ᱠᱚᱣᱟ᱾ ᱚᱱᱠᱟᱱ ᱡᱟᱭᱜᱟ ᱦᱚᱸ ᱵᱟᱹᱱᱩᱜᱼᱟ᱾ ᱮᱱᱛᱮ ᱚᱱᱠᱟ ᱰᱟᱝᱨᱤ ᱠᱟᱰᱟ ᱦᱚᱸ ᱵᱟᱝ ᱫᱚᱦᱚ ᱦᱩᱭᱩ ᱟᱠᱟᱱᱟ᱾
ᱚᱸ ᱵᱟᱝ ᱱᱚᱛᱮ ᱱᱚᱛᱮ ᱫᱚ ᱵᱷᱟᱜᱤ ᱠᱚ ᱫᱚᱦᱚ ᱟᱠᱟᱟᱜ ᱠᱚᱣᱟ ᱰᱟᱝᱨᱟ- ᱠᱟᱰᱟ ᱠᱚ ᱚᱱᱠᱟ ᱜᱮ ᱵᱩᱨᱩ ᱫᱤᱥᱚᱢ ᱛᱚ ᱢᱟᱱᱮ ᱵᱩᱨᱩ ᱟ ᱟᱹᱛᱤᱧ ᱟᱲᱟᱜ ᱠᱚᱣᱟ ᱠᱚ ᱚᱱᱟ ᱠᱚᱨᱮ ᱜᱮ᱾ ᱟᱨ ᱚᱱᱠᱟ ᱫᱷᱤᱨᱤ ᱡᱟᱭᱜᱟ ᱛᱚ ᱢᱟᱱᱮ ᱩᱱᱟᱹᱜ ᱟ ᱫᱚ ᱢᱟᱱᱮ ᱴᱨᱟᱠᱴᱟᱨ ᱛᱮ ᱡᱩᱫᱤ ᱵᱤᱱ ᱥᱤᱭᱟ ᱚᱱᱟ ᱨᱟᱹᱯᱩᱫ ᱯᱷᱟᱹᱯᱩᱫ ᱨᱮᱱᱟᱜ ᱢᱮᱱᱟᱜᱼᱟ᱾
ᱦᱮᱸ ᱯᱟᱨ ᱠᱚᱨᱚ ᱠᱚ ᱫᱟᱲᱮᱭᱟᱜᱼᱟ ᱵᱟᱝ
ᱦᱩᱸ ᱟᱨ ᱱᱚᱜᱼᱚᱭ ᱫᱚ ᱧᱮᱞ ᱢᱮ ᱛᱮᱦᱮᱧ ᱫᱟᱜ ᱠᱮᱫᱟᱭ ᱟᱨ ᱢᱤᱫ ᱜᱷᱟᱹᱲᱤᱡ ᱯᱚᱨᱮ ᱠᱷᱟᱱᱜᱮ ᱟᱸᱡᱮᱫ ᱪᱟᱵᱟᱭᱮᱱᱟ ᱫᱟᱜ᱾ ᱚᱱᱮ ᱚᱱᱠᱟᱱ ᱡᱟᱭᱜᱟ ᱟᱫᱚ ᱤᱱᱟᱹ ᱛᱮᱜᱮ ᱩᱱᱠᱩ ᱵᱤᱥᱤᱨ ᱚᱱᱮ ᱥᱚᱵᱡᱤ ᱠᱚᱠᱚ ᱪᱟᱥ ᱵᱟᱲᱟᱭᱟ ᱚᱱᱟ ᱛᱮᱜᱮ ᱟᱨᱠᱤ ᱱᱤᱛᱚᱢᱟᱜ
ᱟᱪᱪᱷᱟ ᱦᱮ ᱚᱲᱟᱜ ᱠᱚᱨᱮ ᱦᱚᱸ ᱚᱱᱠᱟ ᱪᱟᱥᱵᱟᱥ ᱵᱷᱚᱨᱥᱟ ᱜᱮ ᱥᱮ ᱡᱟᱦᱱᱟᱜ ᱟᱨ ᱠᱚ ᱠᱟᱹᱢᱤ ᱵᱟᱲᱟᱭ ᱜᱮᱭᱟ ᱠᱚ
ᱦᱮᱸ ᱪᱟᱥᱵᱟᱥ ᱵᱷᱚᱨᱥᱟ ᱫᱚ ᱵᱟᱝ ᱟᱨᱚ ᱴᱩᱠ ᱴᱟᱠ ᱠᱟᱹᱢᱤ ᱠᱚ ᱢᱮᱱᱟᱜ ᱜᱮᱭᱟ ᱱᱚᱜᱚᱭ ᱥᱩᱨ ᱨᱮ ᱵᱷᱟᱴᱟᱣ ᱠᱚ ᱮᱭ ᱱᱚᱜᱼᱚᱭ ᱟᱹᱞᱤᱧ ᱡᱮᱢᱚᱱ ᱞᱤᱧ ᱠᱟᱹᱢᱤ ᱜᱮᱭᱟ ᱵᱟᱡᱟᱨ ᱥᱮᱫ ᱨᱮ ᱟᱨᱚ ᱚᱱᱠᱟᱜ ᱜᱮ ᱥᱩᱨ ᱨᱮ ᱵᱷᱟᱴᱟ ᱢᱮᱱᱟᱜᱼᱟ ᱵᱷᱟᱴᱟ ᱦᱚᱸᱠᱚ ᱠᱟᱹᱢᱤ ᱜᱮᱭᱟ ᱞᱤ ᱡᱮᱢᱚᱱ ᱦᱩ ᱡᱮ ᱡᱮᱢᱚᱱ ᱠᱟᱹᱢᱤ ᱟᱭᱚᱜ ᱡᱟᱦᱟᱸᱭ ᱫᱚ ᱟᱹᱰᱤ ᱩᱛ ᱟᱹᱰᱤ ᱜᱟᱱ ᱢᱮᱨᱚᱢ ᱠᱚ ᱫᱚᱦᱚ ᱟᱠᱟᱫ ᱠᱚᱣᱟ ᱢᱮᱨᱚᱢ ᱠᱚ ᱰᱟᱝᱨᱟ ᱠᱚᱣᱟ ᱢᱟᱱᱮ ᱵᱩᱦᱩ ᱨᱚᱠᱚᱢ ᱛᱮᱜᱮ ᱟᱨᱠᱤ ᱤᱭᱟᱹ ᱪᱟᱥ ᱫᱚ ᱠᱷᱩᱵ ᱠᱚᱢ ᱜᱮ ᱢᱟᱱᱮ ᱢᱤᱫ ᱥᱤᱡᱤᱱ ᱜᱮ ᱟᱫᱚ ᱢᱤᱫ ᱥᱤᱡᱤᱱ ᱪᱟᱥ ᱞᱮᱠᱷᱟᱱ ᱛᱤᱱᱟᱹᱜ ᱵᱤᱱ ᱧᱟᱢᱟ ᱦᱮᱸᱥᱮ
ᱚᱵᱚᱥᱚ
ᱦᱮᱸ
ᱚᱱᱟ ᱡᱟᱦᱟᱸ ᱢᱤᱜ ᱥᱤᱡᱤᱱ ᱯᱮ ᱪᱟᱥ ᱟᱯᱮ ᱚᱱᱟ ᱠᱷᱟᱱ ᱜᱮ ᱯᱚᱨᱮᱨ ᱪᱟᱥ ᱛᱮ ᱫᱚ ᱚᱲᱟᱜ ᱡᱚᱢ ᱠᱚ
ᱦᱮᱸ ᱦᱮᱸ ᱠᱩᱲᱟᱹᱜ ᱜᱮᱭᱟ, ᱠᱩᱲᱟᱹᱜ ᱜᱮᱭᱟ ᱠᱩᱲᱟᱹᱣ ᱵᱟᱲᱟ ᱟᱠᱟᱱᱟ᱾ ᱠᱩᱲᱟᱹᱜ ᱜᱮ ᱟᱫᱚ ᱚᱠᱟ ᱵᱚᱪᱷ ᱪᱷᱚᱨ ᱠᱚᱨᱮᱜ ᱫᱚ ᱟᱠᱟᱞ ᱟᱵᱚᱱ ᱟᱠᱟᱞ ᱜᱮᱭᱟᱭ᱾ ᱚᱱᱟ ᱵᱚᱪᱷᱚᱨ ᱫᱚ ᱢᱤᱫ ᱵᱚᱪᱷᱚᱨ ᱚᱱᱠᱟ ᱟᱠᱟᱞ ᱞᱮᱫᱟᱭ? ᱨᱚᱦᱚᱭ ᱜᱮ ᱵᱟᱝ ᱦᱳᱭ ᱞᱮᱱᱟ᱾ ᱮᱻᱟ ᱟᱫᱚ ᱪᱤᱠᱟᱹ ᱟᱫᱚ ᱥᱚᱵᱡᱤ ᱠᱚᱠᱚ ᱨᱚᱦᱚᱭ ᱵᱟᱲᱟ ᱠᱮᱫᱟ ᱦᱩᱭᱮᱱ ᱜᱮᱭᱟ᱾ ᱮᱭ ᱡᱮ ᱡᱮᱢᱚᱱ ᱵᱮᱸᱜᱟᱲ, ᱠᱚᱨᱚᱞᱟ ᱩᱪᱪᱷᱟᱹᱼᱼ ᱮᱸᱻ ᱚᱸᱱᱮ ᱚᱝᱠᱟ
ᱟᱞᱮ ᱥᱮᱨᱢᱟ ᱞᱮᱱᱠᱟᱱ ᱡᱟᱹᱯᱩᱫ ᱫᱚ ᱚᱱᱠᱟ ᱯᱮ, ᱯᱩᱱ ᱫᱤᱱ ᱞᱟᱜᱟᱛᱟᱨ ᱮ ᱫᱟᱜ ᱞᱮᱱᱠᱷᱟᱱ ᱠᱷᱮᱛ ᱠᱚᱨᱮ ᱫᱟᱜ ᱠᱚᱭ ᱛᱚᱸᱵᱟ ᱩᱛᱟᱹᱨᱚᱜᱼᱟ᱾
ᱚᱸᱻ
ᱢᱟᱱᱮ ᱵᱟᱱ ᱛᱚᱞᱮᱠᱷᱟᱱ ᱚᱱᱠᱟ ᱡᱩᱫᱤ ᱛᱟᱱᱟ ᱫᱚᱥ ᱫᱤᱱ ᱜᱟᱱᱮ ᱫᱟᱜ ᱢᱟᱭᱼᱼ ᱵᱟᱱ ᱯᱩᱨ ᱞᱮᱠᱷᱟᱱ ᱛᱚᱼᱼ
ᱩᱸ ᱩᱸ ᱵᱟᱝ ᱜᱮ ᱡᱮᱢᱚᱱ ᱟᱹᱞᱤᱧ ᱡᱮᱢᱚᱱ ᱡᱮ ᱡᱮᱢᱚᱱ ᱞᱤᱧ ᱧᱮᱞ ᱟᱠᱟᱫᱟ ᱫᱤᱥᱚᱢ ᱥᱮᱫ ᱮᱭ ᱢᱤᱫ ᱫ ᱫᱤᱱ ᱢᱤᱫ ᱫᱷᱟᱣ ᱫᱟᱜ ᱞᱮᱠᱷᱟᱱ ᱜᱮ ᱯᱟᱸᱪ ᱫᱚᱥ ᱢᱤᱱᱤᱴ ᱠᱷᱟᱱ ᱜᱮ ᱟᱫᱚ ᱠᱷᱟᱪᱮ ᱛᱩᱸᱢᱵᱟᱜᱼᱟ᱾ ᱚᱱᱠᱟᱱ ᱫᱤᱥᱚᱢ ᱤᱭᱟᱹ ᱦᱚᱸ ᱢᱮᱱᱟᱜᱼᱟ ᱛᱚ
ᱚᱱᱠᱟ ᱜᱮ ᱡᱟᱣ ᱠᱷᱚᱱᱟᱜ ᱟᱞᱮ ᱫᱚ ᱢᱟᱱᱮ ᱚᱱᱠᱟ ᱴᱟᱸᱱᱟ ᱫᱟᱜ ᱛᱚ ᱫᱟᱜ ᱢᱟ ᱠᱷᱮᱛ ᱨᱮᱢᱟ ᱡᱟᱦᱟᱸ ᱠᱚ ᱡᱟᱣᱨᱟᱜ ᱠᱟᱱᱟ ᱡᱟᱣᱨᱟᱜ ᱠᱟᱱᱟ ᱛᱟᱯᱚᱨ ᱨᱮ ᱜᱟᱰᱟ ᱦᱚᱸ ᱢᱮᱱᱟᱜᱼᱟ ᱟᱨ ᱟᱞᱮ ᱠᱷᱚᱱ ᱢᱟᱱᱮ ᱫᱚᱨᱭᱟ ᱡᱟᱦᱟᱸ ᱢᱮᱱᱟᱜᱼᱟ ᱚᱜᱚᱢ ᱫᱚᱨᱭᱟ ᱚᱱᱟ ᱦᱚᱸ ᱡᱟᱹᱥᱛᱤ ᱯᱷᱟᱨᱟᱠ ᱫᱚ ᱦᱟᱸᱜ ᱵᱟᱹᱱᱩᱜᱼᱟ
ᱟᱪᱪᱷᱟ ᱟᱪᱪᱷᱟ᱾
ᱛᱟᱯᱚᱨᱮ ᱰᱮᱢ ᱠᱚᱨᱮᱱᱟᱜ ᱫᱟᱜ ᱦᱚᱸᱠᱚ ᱟᱲᱟᱜ ᱞᱮᱱᱠᱷᱟᱱ
ᱚᱸ᱾
ᱦᱮᱸ ᱜᱮᱞᱮ ᱵᱟᱱᱚᱜ-ᱟ᱾
ᱩᱹᱻ᱾ ᱟᱫᱚ ᱱᱚᱛᱮ ᱢᱟ ᱚᱱᱟ ᱫᱚ ᱜᱟᱰᱟ ᱫᱚ ᱵᱟᱝ ᱟᱨ ᱠᱤ ᱚᱱᱟ ᱥᱮᱬᱟ ᱫᱚ ᱢᱟᱨᱟᱝ ᱧᱚᱜ ᱜᱮᱭᱟ᱾
ᱟᱫᱚ ᱡᱟᱠᱮ ᱵᱚᱞᱮ ᱦᱟᱱᱮ ᱥᱳᱞ ᱧᱚᱜ ᱠᱟᱢᱤ ᱵᱩᱨᱩ ᱦᱟᱸᱰᱮ ᱵᱩᱨᱩ ᱱᱟᱱᱰᱮ ᱵᱩᱨᱩ ᱤᱭᱟᱹ ᱞᱮᱱ ᱠᱷᱟᱱ ᱞᱟᱛᱟᱨ ᱞᱮ ᱱᱠᱷᱟᱱ ᱚᱱ ᱱᱚᱝᱠᱟ ᱱᱟᱜ ᱫᱟᱜ ᱟᱨ ᱠᱤ᱾
ᱦᱚᱸ᱾
ᱛᱟᱦᱚᱞᱮ ᱱᱤᱛᱚᱜ ᱫᱚ ᱚᱲᱟᱜ ᱠᱚᱨᱮ ᱜᱮ ᱢᱮᱱᱟᱜ ᱵᱤᱱᱟ ᱵᱟᱝ?
ᱦᱩᱸ ᱵᱟᱝ ᱵᱟᱝ ᱱᱤᱛᱚᱜ ᱫᱚ ᱵᱟᱭᱨᱮ ᱠᱚᱨᱮ ᱜᱮ ᱢᱮᱱᱟᱜ ᱞᱤᱧᱟ ᱚᱲᱟᱜ ᱥᱮᱱ ᱫᱚ ᱵᱟᱝ ᱪᱟᱞᱟᱣ ᱠᱟᱱᱟ ᱦᱚᱸᱜ-ᱚᱭ ᱠᱤᱪᱷᱩ ᱫᱤᱱ ᱯᱚᱨ ᱪᱟᱞᱟᱣ ᱦᱩᱭᱩᱜ-ᱟ᱾
ᱟᱪᱷᱟ ᱾
ᱦᱮᱸ᱾
ᱛᱟᱦᱮᱞᱮ ᱱᱤᱛᱚᱜ ᱫᱚ ᱫᱤᱥᱚᱢ ᱥᱮᱫ ᱨᱮᱜᱮ ᱤᱭᱟᱹ ᱚ-ᱻ